ᱦᱮᱞᱳᱣ,
ᱦᱮᱞᱳᱣ ᱦᱮ ᱦᱮᱞᱳᱣ, ᱡᱚᱦᱟᱨ ᱜᱮ ᱜᱚᱢᱠᱮ ᱦᱩᱭ ᱡᱚᱦᱟᱨ ᱜᱮ᱾ ᱨᱚᱲ ᱵᱮᱱ ᱟᱸᱡᱚᱢ ᱛᱤᱭᱚᱜ ᱫᱟ?
ᱦᱳᱭ ᱜᱚᱢᱠᱮ ᱟᱸᱡᱚᱢᱮᱫ ᱜᱮᱭᱟᱞᱤᱧ ᱟᱨ ᱟᱹᱞᱤᱧᱟᱜ ᱜᱮ ᱚᱠᱟᱮ ᱞᱮᱠᱟ ᱟᱸᱡᱚᱢᱚᱜ ᱠᱟᱱᱟ ᱥᱮ ᱵᱟᱝᱜᱮ?
ᱦᱮ ᱟᱵᱤᱱᱟᱜ ᱦᱚ ᱟᱧᱚᱡᱚᱢ ᱢᱟᱱ ᱜᱮᱭᱟ᱾
ᱟᱪᱪᱷᱟ ᱟᱪᱪᱷᱟ ᱢᱮᱱᱫᱚ ᱜᱚᱝᱠᱮ ᱦᱳᱭ ᱞᱟᱹᱭ ᱵᱮᱱ,
ᱞᱟᱹᱭ ᱫᱟᱞᱤᱧ ᱪᱮᱫ ᱵᱤᱱ ᱪᱤᱠᱟᱹ ᱵᱟᱲᱟᱭᱮᱫᱼᱟ ᱱᱚᱣᱟ ᱜᱷᱟᱲᱤᱡ?
ᱦᱳᱭ ᱜᱚᱢᱠᱮ, ᱱᱤᱛᱚᱜ ᱫᱚ ᱱᱟᱦᱟᱜ ᱠᱟᱰᱟ ᱰᱟᱹᱝᱨᱤ ᱟᱲᱟᱜ ᱠᱟᱛᱮᱫ ᱟᱹᱛᱤᱧ ᱵᱟᱲᱟ ᱦᱚᱪᱚ ᱦᱩᱭᱩᱜ ᱠᱟᱱᱟ᱾ ᱢᱮᱱᱫᱚ ᱥᱮᱛᱟᱜ ᱯᱟᱭᱟᱨ ᱨᱮ ᱦᱩᱛᱩᱢ ᱯᱷᱟᱨᱪᱟ ᱠᱟᱛᱮᱫ ᱦᱟᱸᱜ ᱮᱜ ᱟᱬᱟᱲ ᱡᱚᱲᱟᱣ ᱠᱟᱛᱮᱫ ᱱᱟᱦᱟᱜ ᱱᱟᱦᱮᱞ ᱜᱚᱜ ᱟᱛᱮᱫ ᱥᱤᱭᱳᱜ ᱵᱟᱲᱟ ᱦᱩᱭᱱᱟ ᱥᱤᱭᱳᱣ ᱠᱟᱛᱮᱫ ᱱᱚᱜ ᱚᱭ ᱱᱤᱛᱚᱜ ᱫᱚ ᱱᱟᱜ ᱠᱟᱰᱟ ᱰᱟᱝᱨᱤ ᱟᱹᱛᱤᱧ ᱵᱟᱲᱟ ᱦᱚᱪᱚ ᱦᱩᱭᱩᱜ ᱠᱟᱱᱟ᱾
ᱟᱪᱪᱷᱟ,
ᱟᱨ ᱜᱚᱝᱠᱮ ᱢᱮᱱᱫᱚ ᱦᱳᱭ ᱜᱚᱢᱠᱮ ᱡᱚᱢ ᱵᱟᱲᱟ ᱠᱟᱛᱮᱫ ᱜᱮᱱᱟᱜ ᱱᱤᱛᱜᱮ ᱟᱹᱜᱩ ᱦᱩᱭ ᱟᱠᱟᱱᱟ ᱟᱨ ᱢᱮᱱ ᱫᱚ ᱜᱚᱝᱠᱮ ᱱᱚᱜᱼᱚᱭ ᱡᱮ ᱟᱵᱚᱣᱟᱜ ᱟᱥᱟ ᱟᱥᱟᱲ ᱵᱚᱸᱜᱟ ᱫᱤᱱ ᱫᱚ ᱦᱟᱜ ᱟᱹᱰᱤ ᱟᱭᱢᱟ ᱟᱭᱢᱟ ᱜᱮ ᱟᱵᱚ ᱥᱟᱱᱛᱟᱲ ᱵᱚᱭᱦᱟ ᱫᱚ ᱦᱟᱸᱜ ᱠᱟᱹᱢᱤ ᱠᱟᱹᱥᱱᱤ ᱮᱵᱚ ᱠᱷᱮᱛ ᱵᱟᱹᱫᱽ ᱛᱮᱦᱟᱸᱜ ᱵᱚᱱ ᱪᱟᱞᱟᱜ ᱜᱮᱭᱟ ᱢᱮᱱᱫᱚ ᱜᱚᱝᱠᱮ ᱚᱱᱟ ᱠᱷᱮᱛ ᱵᱟᱹᱫᱽ ᱨᱮᱱᱟᱜ ᱠᱟᱹᱢᱤ ᱠᱟᱹᱥᱱᱤ ᱢᱮᱱᱫᱚ ᱱᱟᱦᱟᱜ ᱱᱚᱣᱟ ᱦᱩᱲᱩ ᱨᱚᱦᱚᱭ ᱠᱚᱫᱚ ᱦᱟᱜ ᱯᱮ ᱮᱛᱚᱦᱚᱵ ᱜᱚᱫ ᱠᱟᱜᱼᱟ ᱥᱮ ᱵᱟᱝᱜᱮ?
ᱫᱮᱨᱤ ᱜᱮᱭᱟ ᱛᱚᱞᱟ ᱠᱚᱞᱤᱧ ᱨᱤᱰᱤᱭᱮᱫᱼᱟ ᱦᱚᱸᱜᱼᱚᱭ ᱱᱮᱛᱟᱨ
ᱟᱪᱪᱷᱟ ᱟᱪᱪᱷᱟ ᱦᱮᱸ ᱜᱚᱝᱠᱮ,
ᱱᱚᱜᱼᱚᱭ ᱱᱚᱝᱠᱟ ᱫᱟᱜ ᱡᱟᱹᱲᱤ ᱵᱟᱝᱛᱮ ᱫᱟᱜ ᱡᱟᱹᱲᱤ ᱵᱟᱝᱛᱮ ᱱᱚᱝᱠᱟ ᱛᱚᱞᱟ ᱠᱚᱦᱚᱸ ᱵᱟᱝ ᱫᱟᱲᱤ ᱦᱩᱭᱩᱜ ᱠᱟᱱ ᱛᱟᱦᱮᱸᱫ,
ᱦᱚᱭ ᱜᱚᱢᱠᱮ, ᱟᱞᱮ ᱥᱮᱱ ᱦᱚᱸ ᱜᱚᱝᱠᱮ ᱚᱱᱠᱟ ᱫᱚ ᱚᱱᱠᱟ ᱜᱮ ᱢᱮᱱᱫᱚ ᱱᱟᱦᱟᱜ ᱛᱚᱞᱟ ᱠᱚᱫᱚ ᱱᱟᱦᱟᱜ ᱟᱹᱰᱤ ᱫᱤᱱ ᱨᱮᱞᱮ ᱜᱤᱰᱤ ᱠᱟᱹᱜᱼᱟ ᱜᱤᱰᱤ ᱠᱟᱛᱮᱫ ᱱᱟᱦᱟᱜ ᱡᱩᱣᱟᱹᱱ ᱦᱚᱸ ᱡᱩᱣᱟᱹᱱ ᱜᱚᱫᱚᱜ ᱠᱟᱱᱟ ᱚᱱᱟ ᱥᱟᱞᱟᱜ ᱛᱮ ᱦᱟᱲᱟᱢ ᱦᱚᱸ ᱦᱟᱲᱟᱢ ᱜᱚᱫᱚᱜ ᱠᱟᱱ ᱜᱮᱭᱟ᱾
ᱢᱮᱱᱠᱷᱟᱱ ᱜᱚᱢᱠᱮ ᱱᱚᱜᱼᱚᱭ ᱥᱮᱨᱢᱟ ᱡᱟᱹᱲᱤ ᱵᱟᱝᱛᱮ ᱱᱟᱦᱟᱜ ᱮᱠᱟᱞᱜᱮ ᱪᱟᱥ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ ᱱᱤᱦᱟᱹᱛᱤ ᱥᱮᱨᱢᱟ ᱡᱟᱹᱲᱤ ᱨᱮᱜᱮ ᱠᱚᱭᱚᱜ ᱦᱚᱨ ᱨᱮ ᱢᱮᱱᱟᱜ ᱞᱮᱭᱟ, ᱥᱮᱨᱢᱟ ᱡᱟᱹᱲᱤ ᱱᱤᱦᱟᱹᱛᱤ ᱡᱟᱹᱲᱤ ᱞᱮᱠᱟᱱ ᱨᱚᱦᱚᱭ ᱠᱚᱫᱚ ᱱᱟᱦᱟᱜ ᱞᱮ ᱠᱚᱢᱯᱞᱤᱴ ᱜᱚᱫᱟ ᱪᱟᱸᱬᱮ ᱜᱮ᱾
ᱟᱞᱤᱧ ᱥᱮᱫ ᱢᱟ ᱱᱚᱸᱜ-ᱚ ᱱᱚᱝᱠᱟ ᱦᱚᱞᱟ ᱢᱟᱫᱮᱨ ᱠᱷᱚᱡ ᱮ ᱥᱮᱨᱢᱟ ᱡᱟᱲᱤ ᱠᱮᱫ᱾
ᱟᱪᱪᱷᱟ, ᱟᱪᱪᱷᱟ ᱦᱳᱭ ᱦᱚᱭ ᱜᱚᱢᱠᱮ ᱱᱤᱦᱟᱹᱛ ᱟᱨ ᱜᱚᱝᱠᱮ ᱟᱹᱞᱤᱧ ᱫᱚ ᱱᱤᱭᱟᱹ ᱞᱤᱧ ᱢᱮᱱᱟ᱾ ᱡᱮ ᱡᱟᱠ ᱟᱹᱰᱤ ᱟᱭᱢᱟ ᱜᱮ ᱦᱟᱜ ᱟᱞᱟᱝ ᱵᱟᱨᱮ ᱛᱮᱞᱟᱝ ᱨᱚᱯᱚᱲ ᱱᱟ ᱢᱮᱱᱫᱚ ᱱᱚᱣᱟ ᱮᱯ ᱨᱮᱱ ᱢᱟᱨᱟᱝ ᱵᱚᱦᱚᱜ ᱠᱚ ᱡᱟ ᱩᱰᱟᱹᱝ ᱴᱟᱭᱤᱢ ᱠᱚ ᱮᱢ ᱟᱠᱟᱱ ᱚᱱᱟ ᱩᱰᱟᱹᱝ ᱛᱟᱞᱟ ᱨᱮ ᱡᱩᱫᱤ ᱟᱞᱟᱝ ᱢᱤᱫᱴᱤᱡ ᱥᱟᱠᱟᱢ ᱵᱟᱨᱮ ᱛᱮᱞᱟᱝ ᱨᱚᱯᱚᱲ ᱠᱚᱜ-ᱟ ᱱᱤᱦᱟᱹᱛᱤ ᱟᱹᱰᱤ ᱱᱟᱯᱟᱭ ᱠᱚᱜ-ᱟ ᱥᱮ ᱪᱮᱫ ᱵᱮᱱ ᱞᱟᱹᱭ-ᱟ?
ᱦᱮᱸ ᱦᱳᱭ᱾
ᱟᱫᱚ ᱜᱚᱝᱠᱮ ᱡᱟᱜᱮ ᱚᱱᱟ ᱥᱟᱠᱟ ᱫᱚ ᱦᱟᱜ ᱡᱩᱫᱤ ᱵᱟᱱᱟ ᱦᱚᱲ ᱛᱮᱞᱟᱝ ᱜᱟᱞᱚᱪ ᱫᱟᱲᱮᱭᱟᱜ-ᱟ ᱚᱱᱠᱟ ᱱᱟᱜ ᱥᱟᱠᱟᱢ ᱵᱟᱨᱮ ᱛᱮ ᱡᱩᱫᱤ ᱟᱵᱮᱱ ᱴᱷᱮᱱ ᱨᱮᱫ ᱟᱠᱟᱫ᱾ ᱥᱮ ᱨᱮᱵᱮᱫ ᱟᱠᱟᱫ ᱡᱩᱫᱤ ᱢᱮᱱᱟᱜ ᱠᱷᱟᱱ ᱱᱤᱦᱟᱹᱛ ᱜᱮ ᱠᱟᱹᱴᱤᱡ ᱱᱚᱣᱟ ᱮᱯ ᱛᱟᱞᱟ ᱨᱮ ᱞᱟᱹᱭ ᱥᱟᱹᱨᱤ ᱥᱮ ᱯᱟᱥᱱᱟᱣ ᱥᱟᱹᱨᱤ ᱠᱮᱭᱟ ᱵᱮᱱ ᱟᱞᱟᱝ ᱛᱟᱞᱟ ᱨᱮ᱾
ᱜᱚᱝᱠᱮ ᱛᱟᱞᱦᱮ ᱟᱹᱵᱤᱱ ᱚᱱᱟ ᱦᱟᱨᱮ ᱦᱚᱸᱜ-ᱚᱭ ᱡᱟᱦᱟ ᱛᱤᱨᱤᱥᱟ ᱡᱩᱱ ᱦᱩᱸᱞ ᱢᱟᱦᱟ ᱠᱚ ᱢᱟᱱᱟᱣ ᱜᱮᱭᱟ ᱥᱮ ᱵᱟᱝ?
ᱦᱳᱭ ᱜᱚᱝᱠᱮ ᱢᱟᱱᱟᱣ ᱠᱮᱫᱜ-ᱟ ᱠᱚ ᱢᱟᱱᱟᱣ ᱫᱚ ᱢᱟᱱᱟᱣ ᱠᱟᱛᱮᱫ ᱱᱟᱦᱟᱜ ᱯᱟᱨᱚᱢ ᱢᱮᱱᱟ ᱥᱮ ᱟᱹᱰᱤ ᱟᱭᱢᱟ ᱟᱭᱢᱟ ᱜᱮ ᱮᱸᱻ ᱮᱸᱻ ᱨᱟᱹᱥᱠᱟᱹ ᱨᱚᱸᱢᱚᱡᱽ ᱟᱛᱮᱫ ᱞᱮ ᱯᱟᱨᱚᱢ ᱠᱮᱫ ᱜᱮᱭᱟ᱾
ᱟᱪᱪᱷᱟ᱾
ᱦᱮᱸ ᱟᱨ ᱢᱮᱱ ᱞᱮ ᱠᱷᱟᱱ ᱫᱚ ᱜᱚᱝᱠᱮ ᱟᱵᱚ ᱫᱚ ᱢᱤᱫ ᱢᱟᱹᱱᱢᱤ ᱟᱵᱚ ᱡᱟᱦᱟ ᱛᱤᱱᱟᱹᱜ ᱥᱟᱱᱛᱟᱲ ᱢᱟᱹᱱᱢᱤ ᱢᱮᱱᱟᱜ ᱵᱚᱱ ᱱᱚᱣᱟ ᱦᱩᱸᱞ ᱢᱟᱦᱟ ᱵᱟᱨᱮ ᱛᱮ ᱤᱫᱤ ᱠᱟᱛᱮᱫ ᱡᱩᱫᱤ ᱨᱚᱯᱚᱲ ᱦᱳᱭᱳᱜ-ᱟ ᱟᱵᱚ ᱫᱚ ᱱᱚᱜ-ᱚᱱᱟ ᱱᱩᱠᱤᱱ ᱵᱤᱨ ᱥᱤᱫᱩ ᱠᱟᱹᱱᱩ ᱥᱟᱶᱛᱮ ᱡᱟᱦᱟ ᱛᱤᱱᱟᱹᱜ ᱩᱱ ᱚᱠᱛᱚ ᱠᱚ ᱥᱟᱹᱦᱤᱫ ᱞᱮᱱ ᱟᱵᱚ ᱨᱮᱱ ᱮᱸᱻ ᱢᱟᱨᱟᱝ ᱜᱟᱹᱠᱷᱩᱲᱤᱭᱟᱱ ᱠᱚ ᱩᱱᱠᱩᱣᱟᱜ
ᱦᱮᱸ᱾
ᱮᱸᱦᱻ ᱢᱮᱱ ᱫᱚ ᱩᱱᱠᱩᱣᱟᱜ ᱱᱟᱯᱟᱭ ᱮᱸᱻ ᱦᱩᱫᱤᱥ ᱛᱟᱦᱮᱸ ᱠᱟᱱᱛᱮ ᱟᱵᱚ ᱱᱚᱣᱟ ᱱᱤᱛᱳᱜ ᱢᱟᱹᱱᱢᱤ ᱡᱤᱭᱚᱱ ᱢᱮᱱᱫᱚ ᱢᱮᱱᱟᱜ ᱛᱟᱵᱚᱱᱟ ᱯᱟᱞᱮᱱᱚᱜ ᱩᱱᱠᱩ ᱡᱩᱫᱤ ᱦᱳᱭ ᱛᱚ ᱚᱱᱠᱟ ᱱᱟᱜ ᱢᱤᱫᱴᱤᱡ
ᱛᱟᱲᱟᱢ ᱰᱟᱦᱟᱨ ᱵᱟᱝ ᱠᱚ ᱥᱟᱵ ᱞᱮᱠᱷᱟᱱ ᱟᱵᱚᱣᱟᱜ ᱢᱟᱹᱱᱢᱤ ᱡᱤᱭᱚᱱ ᱯᱟᱞᱮᱱᱚᱜ ᱵᱟᱝ ᱛᱟᱦᱮᱸ ᱠᱚᱜ-ᱟ ᱾
ᱦᱳᱭ ᱮᱦᱚᱸ ᱵᱟᱝ ᱛᱟᱦᱮ ᱠᱚᱜ ᱜᱮᱭᱟ ᱩᱱᱠᱩ ᱡᱩᱫᱤ ᱱᱚᱣᱟ ᱵᱟᱝ
ᱦᱳᱭ ᱟᱫᱚ ᱜᱚᱝᱠᱮ ᱦᱳᱭ ᱜᱚᱝᱠᱮ ᱟᱫᱚ ᱞᱤᱧ ᱢᱮᱱᱟ ᱡᱟᱠ ᱜᱮ ᱦᱳᱭ ᱛᱚ ᱟᱵᱚ ᱟᱭᱢᱟ ᱟᱭᱢᱟ ᱚᱱᱠᱟ ᱱᱟᱜ ᱦᱩᱸᱞ ᱢᱟᱦᱟ ᱨᱮ ᱵᱚᱸᱜᱟ ᱵᱩᱨᱩ ᱥᱟᱞᱟᱜ ᱛᱮ ᱚᱱᱠᱟᱱᱟᱜ ᱵᱤᱨ ᱥᱤᱫᱩ ᱠᱟᱹᱱᱩ ᱛᱟᱹᱠᱤᱱ ᱦᱟᱨ ᱢᱟᱞᱟ ᱵᱚᱱ ᱟᱨᱟᱣ ᱟᱠᱤᱱᱟ ᱟᱫᱚ ᱡᱟᱜᱮ ᱜᱚᱝᱠᱮ ᱟᱯᱮ ᱫᱤᱥᱚᱢ ᱫᱚ ᱱᱟᱦᱟᱜ ᱢᱮᱱᱫᱚ ᱚᱠᱟ ᱞᱮᱠᱟ ᱯᱮ ᱢᱟᱱᱟᱣ ᱜᱮᱭᱟ ᱱᱚᱣᱟ ᱠᱚ᱾ ᱵᱟᱨᱮ ᱛᱮ ᱠᱟᱹᱴᱤᱡ ᱵᱮᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜ-ᱟ᱾
ᱟᱞᱮ ᱫᱤᱥᱚᱢ ᱦᱚᱸ ᱱᱚᱝᱠᱟ ᱜᱮ ᱡᱚᱢ, ᱡᱚᱢ ᱡᱚᱢᱟᱠ ᱠᱟᱛᱮ ᱜᱮᱞᱮ ᱢᱟᱱᱟᱣ ᱜᱮᱭᱟ ᱾
ᱟᱪᱪᱷᱟ, ᱟᱪᱪᱷᱟ᱾
ᱟᱹᱛᱳ ᱫᱚ ᱵᱟᱝ ᱢᱟᱱᱮ ᱟᱹᱛᱳ ᱨᱮᱱᱟᱜ ᱮᱸᱻ ᱟᱞᱮ ᱟᱛᱳ ᱪᱮᱛᱟᱱ ᱡᱟᱦᱟ, ᱡᱟᱦᱟ ᱟᱛᱳ ᱢᱮᱱᱟᱜ-ᱟ᱾
ᱦᱳᱭ ᱜᱚᱝᱠᱮ ᱢᱮᱱ ᱫᱟᱹᱞᱤᱧ ᱠᱟᱹᱴᱤᱡ ᱟᱣᱟᱡᱽ ᱵᱟᱝ ᱟᱸᱡᱚᱢᱚᱜ ᱠᱟᱱᱟ᱾ ᱠᱟᱹᱴᱤᱡ ᱡᱟᱹᱨ ᱧᱚᱜ ᱵᱮᱱ ᱨᱚᱲ ᱞᱮᱠᱷᱟᱱ ᱱᱟᱯᱟᱭ ᱠᱚᱜ-ᱟ ᱾
ᱦᱮᱞᱳ ᱟᱸᱡᱚᱢ ᱮᱜ-ᱟ ᱟᱵᱤᱱ ᱥᱮ?
ᱦᱳᱭ ᱜᱚᱢᱠᱮ
ᱢᱮᱱᱮᱫ ᱟᱹᱞᱤᱧ ᱟᱹᱞᱤᱧ ᱢᱟ ᱱᱚᱛᱮ ᱟᱹᱰᱤ ᱡᱳᱜᱽ ᱡᱚᱢᱟᱣ ᱠᱟᱛᱮᱫ ᱜᱮᱞᱤᱧ ᱢᱟᱱᱟᱣ ᱠᱮᱫᱼᱟ ᱾ ᱢᱟᱱᱮ ᱟᱞᱮ ᱱᱚᱛᱮᱱᱟᱜ ᱯᱤᱲ ᱨᱮ ᱡᱟᱦᱟᱸ ᱜᱩᱞᱟ. ᱱ ᱟᱛᱳ ᱠᱚ ᱢᱮᱱᱟᱜᱼᱟᱼᱼ
ᱦᱳᱭ
ᱛᱚ ᱟᱛᱮ ᱢᱤᱫᱴᱮᱡ ᱜᱮᱞᱮ ᱢᱟᱱᱟᱣ ᱠᱮᱜᱼᱟ ᱟᱹᱰᱤ ᱡᱚᱢᱚᱠ ᱧᱚᱜ ᱜᱮ ᱵᱚᱸᱜᱟᱼ ᱵᱩᱨᱩ ᱠᱚ ᱯᱚᱨᱮᱼᱼ ᱵᱟᱭᱤᱠ ᱨᱮᱞᱤ ᱫᱚᱦᱚ ᱦᱳᱭ ᱞᱮᱱᱟ ᱟᱫᱚ ᱱᱮᱥ ᱢᱟᱼᱼ ᱥᱮᱨᱢᱟ ᱡᱟᱹᱲᱤ ᱛᱮ ᱠᱟᱹᱴᱤᱡ ᱵᱤᱞᱚᱢ ᱮᱱᱟ ᱛᱟᱣ ᱵᱟᱭᱤᱠ ᱨᱮᱞᱤ ᱪᱟᱞᱟᱣ ᱦᱩᱭᱩᱜᱼᱼ ᱠᱟᱱᱟ ᱴᱷᱤᱠᱟ. ᱟᱨ ᱱᱮᱥ ᱢᱟ ᱦᱟᱱᱮ ᱠᱮ ᱟᱹᱵᱤᱱ ᱥᱚᱦᱚ ᱥᱮᱨᱢᱟ ᱡᱟᱹᱲᱤ ᱦᱳᱭ ᱱᱟ ᱦᱩᱞ ᱢᱟᱦᱟᱼᱼ
ᱦᱳᱭ
ᱟᱫᱚ ᱚᱱᱟ ᱠᱚᱨᱮ ᱢᱟ ᱟᱹᱰᱤ ᱠᱟᱹᱢᱤ ᱦᱚᱨᱟ ᱠᱚ ᱛᱟᱦᱮᱸ ᱠᱟᱱ ᱜᱮᱭᱟ ᱱᱮᱶᱛᱟ ᱯᱮᱲᱟ ᱠᱚ ᱟᱛᱟᱝ ᱫᱟᱨᱟᱢ ᱢᱮᱱᱠᱷᱟᱱᱼᱼ ᱥᱮᱨᱢᱟ ᱡᱟᱹᱲᱤ ᱵᱟᱝᱠᱛᱮ ᱵᱟᱝ ᱦᱩᱭ ᱞᱮᱱᱟ ᱱᱮᱥᱼᱼ
ᱦᱳᱭ ᱦᱳᱭ ᱦᱳᱭ
ᱟᱪᱪᱷᱟ ᱜᱚᱝᱠᱮ ᱦᱚᱸᱼᱚᱭ ᱟᱹᱞᱤᱧ ᱞᱤᱧ ᱧᱮᱞᱮᱫᱼᱟᱼᱼ
ᱦᱳᱭ
ᱟᱹᱞᱤᱧ ᱞᱤᱧ ᱧᱮᱞᱮᱫᱼᱟ ᱜᱚᱝᱠᱮ ᱱᱚᱜᱼᱚᱭ ᱦᱩᱞ ᱢᱟᱦᱟ ᱤᱫᱤ ᱠᱟᱛᱮᱜ ᱟᱹᱰᱤ ᱜᱚᱴᱟᱝ ᱡᱟᱭᱜᱟ ᱨᱮᱜᱮ ᱱᱚᱜᱼᱚᱭᱼᱼ ᱯᱨᱳᱜᱨᱟᱢ ᱠᱚ ᱦᱩᱭᱩᱜ ᱠᱟᱱᱟ ᱱᱚᱣᱟ ᱠᱚᱫᱚ ᱪᱮᱫ ᱵᱮᱱ ᱢᱮᱱᱟ ᱴᱷᱤᱠ ᱦᱩᱭᱩᱜ ᱠᱟᱱᱟ ᱥᱮ ᱵᱟᱝ?
ᱦᱳᱭ ᱜᱚᱢᱠᱮ ᱱᱤᱦᱟᱹᱛᱤᱼᱼ ᱱᱚᱣᱟ ᱠᱚ ᱵᱟᱨᱮ ᱠᱟᱛᱮᱫ ᱦᱳᱭᱛᱳ ᱟᱵᱚᱣᱟᱜ ᱦᱩᱞ ᱢᱟᱦᱟ ᱵᱟᱨᱮᱛᱮ ᱚᱱᱠᱟᱱᱟᱜ ᱢᱤᱫᱴᱤᱡ ᱟᱭᱢᱟ ᱟᱭᱢᱟ ᱢᱤᱫᱴᱤᱡ ᱚᱨ ᱪᱮᱥᱴᱟ ᱦᱩᱭᱩᱜ ᱠᱟᱱᱟ ᱥᱮ ᱚᱱᱠᱟᱱᱟᱜ ᱢᱤᱫᱴᱤᱡᱼᱼ
ᱮ ᱦᱩᱭ ᱦᱚᱪᱚᱭᱮᱫ ᱟᱠᱚ ᱯᱟᱛᱟ ᱯᱚᱨᱚᱵᱽ ᱢᱮᱱᱠᱷᱟᱱ ᱜᱚᱝᱠᱮ ᱱᱚᱣᱟ ᱫᱚ ᱢᱤᱫᱴᱤᱡ ᱟᱵᱚᱣᱟᱜ ᱵᱚᱸᱜᱟ ᱵᱩᱨᱩ ᱠᱟᱱᱟᱜ ᱡᱤᱱᱤᱥ ᱠᱟᱱᱟ ᱥᱮ ᱟᱵᱚᱨᱮᱱ ᱡᱟᱦᱮᱨ ᱟᱭᱳ ᱡᱟᱦᱮᱨ ᱵᱚᱸᱜᱟ ᱠᱷᱚᱱ ᱦᱚᱸ ᱢᱟᱨᱟᱝ ᱟᱹᱠᱤᱱ ᱟᱵᱚᱨᱮᱱ ᱵᱤᱨ ᱥᱤᱫᱩᱼ ᱠᱟᱹᱱᱩ᱾ ᱦᱩ ᱤᱱᱟ. ᱦᱤᱞᱳᱜ ᱫᱚ ᱜᱚᱝᱠᱮ ᱟᱵᱚᱣᱟᱜ ᱡᱩᱫᱤ ᱨᱟᱹᱥᱠᱟᱹ ᱛᱮᱱᱟᱜ ᱜᱮ ᱢᱮᱱᱟᱜ ᱠᱷᱟᱱ ᱫᱚ ᱥᱮ ᱚᱱᱠᱟᱱᱟᱜ ᱢᱤᱫᱴᱤᱡ ᱟ ᱢᱤᱫᱴᱤᱱ ᱟᱵᱚ ᱨᱟᱹᱥᱠᱟᱹ ᱡᱚᱝ ᱥᱮ ᱥᱟᱱᱟᱢ ᱥᱟᱱᱛᱟᱲ ᱡᱩᱫᱤ ᱵᱚᱱ ᱦᱳᱭ ᱜᱚᱝᱠᱮ ᱮᱠᱟᱞᱜᱮ ᱢᱮᱱᱫᱚ ᱚᱱᱟ ᱢᱟᱭᱤᱠ ᱵᱚᱠᱥ ᱟᱛᱮᱫ ᱥᱮ ᱚᱨᱠᱮᱥᱴᱨᱟ ᱟᱛᱮᱫ ᱟᱨ ᱡᱩᱫᱤ ᱢᱤᱫ ᱟ ᱚᱱᱟ ᱵᱟᱵᱚᱫ ᱛᱮ ᱡᱩᱫᱤ ᱵᱚᱱ ᱫᱚᱦᱚᱭᱟ ᱢᱮᱱᱠᱷᱟᱱ ᱜᱚᱝᱠᱮ ᱚᱱᱟ ᱫᱚ ᱮᱠᱟᱞ ᱜᱮ ᱵᱟᱹᱲᱤᱡ ᱢᱮᱱ ᱫᱚ ᱵᱤᱨ ᱥᱤᱫᱩ ᱠᱟᱹᱱᱩᱣᱟᱜ ᱡᱮ ᱦᱤᱞᱳᱜ ᱩᱱᱠᱤᱱᱟᱜ ᱵᱚᱸᱜᱟᱼ ᱵᱩᱨᱩ ᱥᱮ ᱟᱵᱚᱣᱟᱜ ᱦᱟᱨ ᱢᱟᱞᱟ ᱟᱨᱟᱣ ᱫᱤᱱ ᱦᱤᱞᱳᱜ ᱡᱩᱫᱤ ᱚᱱᱠᱟᱱᱟᱜ ᱯᱨᱳᱜᱨᱟᱢ ᱵᱚᱱ ᱫᱚᱦᱚᱭᱟ ᱱᱤᱦᱟᱹᱛ ᱜᱮ ᱜᱚᱝᱠᱮ ᱚᱱᱟ ᱫᱚ ᱠᱷᱟᱨᱟᱯ ᱦᱩᱭᱩᱜ ᱠᱟᱱᱟ᱾ ᱦᱮᱸ ᱮ ᱠᱟᱨᱚᱱ ᱩᱱᱠᱩ ᱫᱚ ᱟᱵᱚ ᱞᱟᱹᱜᱤᱫ ᱛᱮ ᱤᱱᱟᱹ ᱫᱤᱱ ᱫᱚᱠᱚ ᱥᱟᱹᱦᱤᱫ ᱞᱮᱱᱛᱮ ᱟᱵᱚᱣᱟᱜ ᱩᱱᱠᱩ ᱡᱟᱛᱮ ᱟᱛ ᱛᱟ ᱥᱟᱱᱛᱤ ᱛᱟᱦᱮᱱ ᱛᱟᱠᱚ ᱢᱟ ᱚᱱᱟ ᱞᱟᱹᱜᱤᱫ ᱛᱮ ᱱᱟᱦᱟᱜ ᱦᱟᱨ ᱢᱟᱞᱟ ᱥᱮ ᱚᱱᱠᱟᱱᱟᱜ ᱢᱤᱫᱴᱤᱡ ᱵᱚᱸᱜᱟ ᱵᱩᱨᱩ ᱥᱟᱞᱟᱜ ᱛᱮ ᱩᱱᱠᱩᱣᱟᱜ ᱟᱛᱛᱟ ᱥᱟᱱᱛᱤ ᱟᱵᱚᱱ ᱥᱮ ᱪᱮᱫ ᱵᱮᱱ ᱞᱟᱹᱭᱟ᱾
ᱦᱳᱭ ᱦᱳᱭ ᱟᱫᱚ ᱟᱹᱞᱤᱧ ᱞᱤᱧ ᱢᱮᱱᱟ ᱦᱚᱜ ᱚ ᱱᱚᱣᱟ ᱵᱟᱝ ᱪᱚ ᱵᱟᱲᱟᱭ ᱠᱟᱛᱮᱫ ᱥᱮ ᱵᱟᱝ ᱵᱟᱲᱟᱭ ᱠᱟᱛᱮᱫ ᱱᱚᱝᱠᱟ ᱠᱚᱸ ᱠᱚᱨᱟᱣᱮᱜᱼᱟ ᱟᱹᱞᱤᱧ ᱞᱤᱧ ᱢᱮᱱᱟ ᱱᱚᱣᱟ ᱡᱤᱱᱤᱥ ᱠᱚᱫᱚ ᱟᱹᱰᱤ ᱞᱚᱜᱚᱱ᱾ ᱵᱚᱱᱫᱷ ᱫᱚᱨᱠᱟᱨ ᱠᱟᱱᱟ᱾ ᱠᱟᱨᱚᱱ ᱛᱮᱦᱮᱧ ᱡᱩᱫᱤ ᱟᱵᱚ ᱱᱚᱣᱟ ᱡᱤᱱᱤᱥ ᱠᱚ ᱵᱟᱵᱚᱱ ᱵᱚᱱᱫᱷ ᱦᱚᱪᱚᱭᱟ ᱦᱮᱸ ᱥᱮ ᱵᱟᱝ ᱦᱮ
ᱦᱮᱸ
ᱛᱮᱦᱮᱧ ᱡᱩᱫᱤ ᱟᱵᱚ ᱱᱚᱣᱟ ᱡᱤᱱᱤᱥ ᱠᱚ ᱵᱟᱝᱵᱚᱱ ᱵᱚᱱᱫᱷ ᱦᱚᱪᱚᱭᱟ ᱱᱟᱜ ᱱᱟᱜᱠᱷᱟᱱ ᱟᱵᱚ ᱠᱷᱚᱱ ᱦᱩᱰᱤᱧ ᱢᱟᱹᱭ ᱵᱟᱹᱵᱩ ᱛᱟᱠᱚ ᱡᱟᱦᱟᱸ ᱠᱚ ᱦᱟᱨᱟᱜ ᱠᱟᱱ ᱩᱱᱠᱩ ᱦᱚᱸ ᱦᱚᱭᱛᱳ ᱱᱚᱣᱟ ᱧᱮᱞ ᱠᱟᱛᱮᱜ ᱚᱱᱠᱟ ᱜᱮᱠᱚ ᱥᱮᱬᱟ ᱫᱚᱦᱚ ᱠᱟᱜᱼᱟ᱾ ᱞᱟᱹᱭ ᱟᱠᱚ ᱯᱟᱹᱦᱤᱞ ᱢᱟ ᱟᱞᱮᱨᱮᱱ ᱢᱟ ᱥᱤᱫᱩ ᱠᱟᱱᱩ ᱛᱤᱨᱤ ᱥᱮ ᱡᱩᱱ ᱦᱩᱞ ᱢᱟᱦᱟ ᱢᱟᱱᱟᱝ ᱦᱤᱞᱳᱜ ᱦᱚᱸ ᱯᱨᱳᱜᱨᱟᱢ ᱠᱚ ᱠᱚᱨᱟᱣ ᱠᱟᱜᱼᱟ ᱟᱫᱚ ᱚᱱᱟ ᱧᱮᱞᱛᱮ ᱦᱩᱰᱤᱧ ᱢᱟᱹᱭ ᱵᱟᱹᱵᱩ ᱛᱟᱠᱚ ᱦᱚᱸᱠᱚ ᱯᱚᱨᱮᱨ ᱫᱤᱱ ᱦᱤᱞᱳᱜ ᱠᱚ ᱠᱚᱨᱟᱣ ᱜᱮᱭᱟ ᱥᱮ᱾
ᱦᱳᱭ ᱜᱚᱢᱠᱮ ᱚᱱᱟ ᱛᱮᱞᱤᱧ ᱢᱮᱱᱟ ᱟᱞᱮ ᱫᱚ ᱟᱞᱮ ᱫᱤᱥᱚᱢ ᱨᱮ ᱜᱚᱝᱠᱮ ᱢᱮᱱᱫᱚ ᱟᱞᱮᱭᱟᱜ ᱡᱟᱦᱟᱸ ᱱᱚᱣᱟ ᱦᱩᱞ ᱢᱟᱦᱟ ᱢᱮᱱᱛᱮᱞᱮ ᱢᱟᱱᱟᱣ ᱵᱟᱨᱚᱱ ᱠᱮᱜ ᱥᱮᱞᱮ ᱠᱟᱹᱢᱤ ᱦᱚᱨᱟ ᱠᱟᱹᱢᱤ ᱠᱟᱹᱥᱱ ᱡᱟᱦᱟᱸ ᱛᱤᱱᱟᱜ ᱩᱰᱟᱹᱝ ᱛᱟᱦᱮᱸ ᱞᱮᱱ ᱚᱱᱟ ᱵᱟᱨᱮᱛᱮ ᱚᱱᱟ ᱠᱚᱞᱮ ᱯᱟᱨᱚᱢ ᱠᱮᱫ ᱫᱚ ᱚᱱᱟ ᱫᱚ ᱟᱹᱰᱤ ᱱᱟᱯᱟᱭ ᱛᱮ ᱱᱟᱹᱭ ᱱᱟᱢᱟᱡ ᱛᱮ ᱥᱮ ᱟᱹᱰᱤ ᱨᱟᱹᱥᱠᱟᱹ ᱡᱷᱟᱞᱟᱜ ᱥᱟᱞᱟᱜ ᱛᱮᱞᱮ ᱯᱟᱨᱚᱢ ᱠᱮᱫᱟ ᱢᱮᱱᱫᱚ ᱜᱚᱝᱠᱮ ᱟᱞᱮ ᱫᱚ ᱱᱟᱦᱟᱜ ᱢᱤᱫᱴᱷᱮᱱ ᱜᱮ ᱢᱤᱫ ᱢᱳᱲ ᱨᱮ ᱥᱤᱫᱩᱼᱠᱟᱱᱩ ᱢᱩᱨᱛᱤ ᱢᱮᱱᱟᱜ ᱠᱤᱱ ᱛᱟᱞᱮᱭᱟ ᱚᱸᱰᱮ ᱱᱟᱦᱜ ᱥᱟᱱᱟᱢ ᱯᱮ ᱯᱩᱱ ᱟᱛᱩ ᱢᱤᱫ ᱠᱟᱛᱮᱫ ᱥᱮ ᱥᱟᱱᱟᱢ ᱟᱛᱩ ᱠᱷᱚᱱᱟᱜ ᱥᱮᱫᱟᱭ ᱦᱟᱯᱲᱟᱢ ᱠᱚ ᱦᱟᱨ ᱛᱮ ᱫᱟᱞᱚᱵ ᱟᱠᱟᱜ-ᱟ ᱛᱩᱢᱫᱟᱹᱜ ᱴᱟᱢᱟᱠ ᱥᱟᱞᱟᱜ ᱛᱮ ᱥᱟᱱᱟᱢ ᱢᱟᱹᱭ ᱛᱟᱠᱚ ᱫᱟᱫᱟ ᱛᱮᱠᱚ ᱟᱸ ᱫᱷᱩᱛᱤ ᱥᱟᱹᱲᱤ ᱵᱟᱸᱫᱮ ᱠᱟᱛᱮᱫ ᱠᱚ ᱦᱤᱡᱩᱜᱼᱟ ᱥᱮ ᱟᱞᱮ ᱦᱚᱸᱞᱮ ᱪᱟᱞᱟᱜᱼᱟ ᱚᱱᱠᱟᱜᱮ ᱨᱟᱹᱥᱠᱟᱹ ᱨᱚᱢᱚᱡᱽ ᱟᱛᱮᱫ ᱮᱜ ᱵᱟᱱᱟ ᱦᱚᱲ ᱜᱮ ᱱᱟᱦᱟᱜ ᱞᱮ ᱢᱮᱱᱫᱚ ᱨᱟᱹᱥᱠᱟᱹ ᱨᱚᱢᱚᱡ ᱟᱛᱮᱫ ᱮᱱᱮᱡ ᱥᱮᱨᱮᱧ ᱥᱟᱞᱟᱜ ᱛᱮ ᱦᱟᱨ ᱢᱟᱞᱟ ᱞᱮ ᱟᱨᱣᱟ ᱠᱤᱱᱟ ᱚᱱᱟ ᱥᱟᱞᱟᱜ ᱛᱮ ᱡᱟᱦᱟᱸ ᱛᱤᱱᱟᱹᱜ ᱩᱱ ᱚᱠᱛᱚ ᱠᱚ ᱥᱟᱹᱦᱤᱫ ᱞᱮᱱ ᱩᱱᱠᱩ ᱠᱚᱦᱚᱸ ᱟᱹᱰᱤ ᱟᱭᱢᱟ ᱟᱭᱢᱟ ᱜᱚᱴ ᱡᱚᱦᱟᱨ ᱞᱮ ᱮᱢᱟ ᱠᱚᱣᱟ ᱥᱮ ᱩᱱᱠᱩ ᱠᱚᱦᱚᱸ ᱞᱮ ᱧᱩᱢ ᱫᱟᱨᱟᱢ ᱠᱚᱣᱟ᱾ ᱦᱮᱸ,
ᱦᱳᱭ ᱟᱹᱞᱤᱧ ᱫᱷᱟᱨᱮ ᱦᱚᱸ ᱜᱚᱝᱠᱮ ᱱᱚᱝᱠᱟ ᱱᱚᱝᱠᱟ ᱜᱮ ᱦᱩᱭᱱᱟ ᱟᱹᱞᱤᱧ ᱫᱷᱟᱨᱮ ᱦᱚᱸ ᱟᱹᱵᱤᱱ ᱡᱟᱦᱟᱸ ᱵᱤᱱ ᱢᱮᱱᱮᱫᱼᱟ᱾
ᱦᱳᱭ ᱜᱚᱝᱠᱮ ᱮᱱᱮᱡ ᱥᱮᱨᱮᱧ ᱛᱮ ᱥᱮ ᱨᱩ ᱨᱚᱫᱚᱱ ᱛᱮᱞᱮ ᱟᱸᱫᱳᱲ ᱠᱚᱣᱟ᱾ ᱡᱟᱦᱟᱸ ᱛᱤᱱᱟᱹᱜ ᱩᱱ ᱚᱠᱛᱚ ᱠᱚ ᱥᱟᱹᱟᱦᱤᱫ ᱞᱮᱱ ᱵᱤᱨ ᱥᱤᱫᱩ ᱠᱟᱹᱱᱩ ᱥᱟᱞᱟᱜ ᱛᱮ ᱟᱭᱢᱟ ᱟᱭᱢᱟ ᱜᱟᱹᱠᱷᱩᱲᱟᱹᱱ ᱠᱚ ᱦᱮᱸ᱾
ᱟᱪᱪᱷᱟ᱾
ᱟᱨ ᱜᱚᱝᱠᱮ ᱚᱱᱠᱟᱜ ᱜᱮ ᱢᱤᱫ ᱜᱟᱹᱠᱷᱩᱲᱤᱭᱟᱹᱱ ᱠᱚ ᱢᱮᱱᱫᱚ ᱟᱹᱛᱩ ᱢᱟᱺᱡᱷᱤ ᱥᱮ ᱚᱱ ᱠᱟᱹᱱᱤᱡ ᱢᱤᱫ ᱜᱟᱹᱠᱩᱲᱤᱭᱮᱱ ᱩᱱᱠᱤᱱ ᱵᱟᱨᱮᱛᱮ ᱡᱟᱦᱟᱸ ᱩᱰᱟᱹᱝ ᱵᱟᱰᱟᱭ ᱚᱱᱟ ᱩᱰᱟᱹᱝ ᱟᱞᱮ ᱛᱟᱞᱟᱨᱮ ᱞᱟᱹᱭ ᱥᱚᱫᱚᱨ ᱟᱞᱮᱭᱟ ᱚᱱᱟ ᱠᱚ ᱟᱸᱡᱚᱢ ᱠᱟᱛᱮᱫ ᱟᱞᱮ ᱟᱹᱰᱤᱜᱟᱱ ᱨᱟᱹᱥᱠᱟᱹ ᱞᱮ ᱵᱩᱡᱷᱟᱹᱣᱟ ᱚᱱᱟ ᱥᱟᱞᱟᱜ ᱛᱮ ᱵᱟᱝᱢᱟ ᱦᱟᱯᱮᱱ ᱫᱤᱱ ᱨᱮᱱ ᱟᱸ ᱫᱟᱛᱟ ᱜᱚᱱ ᱠᱚᱦᱚᱸ ᱠᱟᱹᱴᱤᱡ ᱞᱟᱹᱭ ᱫᱮᱭᱟ, ᱠᱚᱣᱟᱵᱚᱱ ᱱᱚᱣᱟ ᱠᱚ ᱵᱟᱨᱮᱛᱮ ᱤᱱᱟᱹ ᱢᱤᱴᱤᱡ ᱦᱮᱸ ᱵᱚᱦᱚᱜ ᱨᱮ ᱵᱚᱞᱚᱜᱼᱟ ᱟᱸ ᱱᱤᱦᱟᱹᱛᱤ ᱜᱚᱢᱠᱮ ᱚᱱᱟ ᱠᱚᱫᱚ ᱟᱸᱡᱚᱢ ᱫᱟᱨᱟᱢ ᱫᱚᱨᱠᱟᱨ ᱠᱟᱱᱟ ᱥᱮ ᱪᱮᱫ ᱵᱮᱱ ᱞᱟᱹᱭᱟ
ᱦᱮᱸ ᱦᱮᱸ ᱮᱠᱵᱟᱨ ᱟᱸᱡᱚᱢ ᱫᱟᱨᱚᱢ ᱫᱚᱨᱠᱟᱨ ᱠᱟᱱ ᱜᱮᱭᱟ ᱚᱱᱟ ᱠᱚ ᱟᱵᱚ ᱢᱟ ᱧᱮᱞ ᱛᱮ ᱟᱸᱡᱚᱢ ᱛᱮᱫᱚ ᱟᱹᱰᱤ ᱠᱤᱪᱷᱩᱜᱟᱱ ᱥᱮᱬᱟᱸ ᱡᱚᱧᱚᱜᱼᱟ ᱦᱮᱸ ᱵᱟᱝ?
ᱦᱳᱭ᱾
ᱛᱚ ᱛᱟᱦᱚᱞᱮ ᱟᱵᱤᱱ ᱚᱱᱟ ᱦᱟᱨᱮ ᱱᱚᱣᱟ ᱡᱟᱦᱟᱸ ᱟᱵᱚ ᱥᱟᱱᱛᱟᱲᱤ ᱯᱟᱹᱨᱥᱤ ᱚᱞ, ᱪᱤᱠᱤ ᱤᱥᱠᱩᱞ ᱠᱚ ᱢᱮᱱᱟᱜ ᱜᱮᱭᱟ ᱥᱮ ᱵᱟᱝ-ᱟ?
ᱦᱮᱸ᱾ ᱚᱱᱟ ᱠᱚ ᱵᱟᱨᱮᱛᱮ ᱢᱮᱱ ᱞᱮᱠᱷᱟᱱ ᱜᱚᱢᱠᱮ ᱟᱞᱮ ᱫᱤᱥᱚᱢ ᱫᱚ ᱱᱟᱦᱟᱜ ᱚᱱᱠᱟ, ᱱᱟᱜ ᱥᱩ ᱥᱩᱵᱤᱫᱟ ᱥᱮ ᱚᱞᱪᱤᱠᱤ ᱮᱠᱤᱵᱟᱨ ᱫᱚᱱᱟᱜ ᱵᱟᱹᱱᱩᱜ ᱡᱟᱜᱤ ᱚᱱᱟ ᱯᱨᱟᱭᱢᱟᱨᱤ ᱤᱥᱠᱩᱞ ᱠᱚ ᱢᱮᱱᱟᱜ ᱟᱠᱟᱫ ᱛᱟᱞᱮᱭᱟ ᱚᱱᱟ ᱠᱚᱨᱮᱜᱮ ᱱᱟᱦᱟᱜ ᱢᱤᱫ ᱵᱟᱨ ᱚᱞᱪᱤᱠᱤ ᱛᱮ ᱱᱟᱦᱟᱜ ᱠᱚ ᱯᱟᱲᱦᱟᱣ ᱟᱸᱠᱚᱣᱟ,
ᱦᱮᱸ ᱟᱨ ᱡᱟᱜᱮ ᱱᱤᱛᱚᱜ ᱫᱚ ᱟᱹᱰᱤ ᱟᱭᱢᱟ ᱜᱮ ᱟᱵᱚᱣᱟᱜ ᱱᱚᱣᱟ ᱡᱟᱱᱟᱢ ᱟᱲᱟᱝ ᱛᱮ ᱚᱞ ᱚᱰᱩᱠ ᱟᱠᱟᱱᱟ ᱱᱤᱦᱟᱹᱛᱤ ᱚᱱᱟ ᱟᱲᱟᱝ ᱛᱮ ᱯᱟᱲᱦᱟᱣ ᱞᱮᱱᱠᱷᱟᱱ ᱟᱹᱰᱤ ᱜᱮ ᱱᱟᱯ ᱱᱟᱯᱟᱭ ᱞᱤᱧ ᱢᱚᱱᱮᱭᱟ ᱥᱮ ᱪᱮᱫ ᱵᱮᱱ ᱞᱟᱹᱭᱟ ᱟᱵᱮᱱ?
ᱦᱮᱸ ᱦᱮᱸ ᱟᱹᱞᱤᱧ ᱞᱤᱧ ᱢᱚᱱᱮᱭᱟ ᱟᱵᱚᱱᱟᱜ ᱨᱚᱲ ᱟᱵᱚᱱᱟᱜ ᱟᱲᱟᱝ ᱛᱮᱵᱚᱱ ᱯᱟᱲᱦᱟᱣ ᱞᱮᱠᱷᱟᱱ ᱢᱟᱹᱭ ᱵᱟᱹᱵᱩ ᱛᱟᱠᱚ ᱟᱹᱰᱤ ᱞᱚᱜᱚᱱ ᱠᱚ ᱯᱟᱲᱦᱟᱣ ᱠᱚ ᱮᱛᱚᱦᱚᱵ ᱫᱟᱲᱮᱭᱟᱜᱼᱟ ᱥᱮ ᱵᱟᱝ?
ᱦᱳᱭ ᱜᱚᱝᱠᱮ᱾
ᱟᱵᱚ ᱢᱟ ᱱᱮᱛᱟᱨ ᱢᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱟᱱᱟ ᱵᱟᱝᱞᱟ ᱢᱤᱰᱤᱭᱟᱢ ᱠᱚᱨᱮᱜᱠᱚ ᱵᱷᱚᱨᱛᱤᱭᱮᱫ ᱠᱚᱣᱟ ᱤᱝᱞᱤᱥ ᱢᱤᱰᱤᱭᱟᱢ ᱠᱚᱨᱮᱜ᱾ ᱟᱫᱚ ᱟᱹᱞᱤᱧ ᱞᱤᱧ ᱢᱮᱱᱟ ᱟᱵᱚᱱᱟᱜ ᱨᱚᱲ ᱟᱵᱚᱱᱟᱜ ᱟᱲᱟᱝ ᱛᱮ ᱡᱩᱫᱤ ᱟᱵᱚᱨᱮᱱ ᱢᱟᱹᱭ ᱵᱟᱹᱵᱩ ᱛᱟᱠᱚ ᱵᱚᱱ ᱯᱟᱲᱦᱟᱣ ᱠᱮᱭᱟ ᱛᱟᱦᱚᱞᱮ ᱟᱵᱚᱨᱮᱱ ᱢᱟᱹᱭ ᱵᱟᱹᱵᱩ ᱛᱟᱠᱚ ᱜᱮᱛᱚ ᱟᱹᱰᱤ ᱞᱚᱜᱚᱱ ᱯᱟᱲᱦᱟᱣ ᱠᱚᱭ ᱥᱮᱬᱟᱸ ᱜᱚᱫᱟ᱾
ᱦᱳᱭ ᱜᱚᱡᱠᱮ ᱱᱤᱦᱟᱹᱛᱤ ᱱᱤᱦᱟᱹᱛᱤ᱾
ᱛᱚ ᱟᱹᱞᱤᱧ ᱱᱚᱣᱟ ᱫᱷᱟᱨᱮ ᱦᱚᱸ ᱚᱱᱠᱟ ᱤᱥ ᱤᱥᱠᱩᱞ ᱠᱚᱢᱟ ᱵᱟᱹᱱᱩᱜ ᱜᱮᱭᱟ ᱦᱟᱸᱜ᱾ ᱛᱟᱣ ᱢᱤᱫᱴᱟᱝ ᱡᱟᱭᱜᱟ ᱨᱮ ᱚᱝᱠᱟ ᱟᱛᱳ ᱠᱚᱬᱮᱱ ᱢᱚᱬᱮ ᱦᱚᱲ ᱫᱩᱲᱩᱵ ᱵᱟᱲᱟ ᱠᱟᱛᱮᱫ ᱢᱤᱫᱴᱟᱝ ᱦᱚᱲ ᱞᱮᱠᱟ ᱢᱮᱱᱟᱜᱼᱟ ᱦᱟᱸᱜ ᱚᱸᱰᱮ ᱜᱮ ᱢᱟᱹᱭ ᱵᱟᱹᱵᱩ ᱛᱟᱠᱚ ᱯᱟᱲᱦᱟᱣ ᱦᱚᱪᱚ ᱦᱩᱭᱩᱜ ᱠᱟᱱᱟ ᱱᱤᱛᱚᱜ ᱢᱟ᱾ ᱤᱥᱠᱩᱞ ᱢᱟ ᱵᱟᱝ ᱠᱟᱱᱟ ᱢᱮᱱᱠᱷᱟᱱ ᱯᱟᱲᱦᱟᱣ ᱦᱚᱪᱚ ᱦᱩᱭᱩᱜ ᱠᱟᱱ ᱜᱮᱭᱟ ᱚᱱᱟ ᱡᱟᱭᱜᱟ ᱨᱮ᱾
ᱟᱪᱪᱷᱟ ᱟᱪᱪᱷᱟ ᱟᱪᱪᱷᱟ᱾ ᱦᱮᱸ ᱱᱤᱦᱟᱹᱛᱤ ᱟᱵᱚᱣᱟᱜ ᱡᱟᱱᱟᱢ ᱟᱲᱟᱝ ᱛᱮ ᱚᱞ ᱩᱰᱚᱠ ᱠᱟᱱᱟ ᱱᱤᱦᱟᱹᱛᱤ ᱚᱞᱚᱜ ᱯᱟᱲᱦᱟᱣ ᱞᱮᱱᱠᱷᱟᱭᱡ
ᱦᱟᱠᱳ ᱜᱚᱝᱠᱮ ᱞᱟᱹᱭ ᱫᱟᱹᱞᱤᱧ ᱨᱚᱲ ᱵᱟᱝ ᱟᱸᱡᱚᱢᱚᱜ ᱠᱟᱱᱟ ᱠᱟᱹᱴᱤᱡ
ᱦᱳᱭ ᱜᱚᱢᱠᱮ ᱢᱮᱱ, ᱫᱟᱞᱤᱧ ᱟᱵᱚᱣᱟᱜ ᱡᱟᱱᱟᱢ ᱟᱲᱟᱝ ᱛᱮ ᱚᱞ ᱚᱰᱚᱠ ᱟᱠᱟᱱᱟ ᱱᱤᱦᱟᱹᱛᱤ ᱚᱞ ᱯᱟᱲᱦᱟᱣ ᱠᱟᱛᱮᱫ ᱟᱵᱚ ᱪᱮᱛᱟᱱ ᱥᱮᱱ ᱵᱚᱱ ᱨᱟᱠᱟᱵ ᱫᱟᱲᱮᱭᱟᱜᱼᱟ ᱥᱮ ᱢᱤᱫ ᱟᱵᱚᱣᱟᱜ ᱥᱟᱱᱛᱟᱲ ᱥᱚᱢᱟᱡᱽ ᱨᱮ ᱟᱭ ᱞᱟᱴᱩ ᱧᱩᱛᱩᱢ ᱵᱚᱱ ᱩᱛᱱᱟᱹᱣ ᱫᱟᱲᱮᱭᱟᱜ᱾
ᱦᱳᱭ᱾
ᱦᱳᱭᱛᱳ ᱜᱚᱝᱠᱮ ᱢᱟᱲᱟᱝ ᱡᱩᱜᱽ ᱨᱮᱫᱚ ᱵᱟᱝ ᱛᱟᱦᱮᱸ ᱠᱟᱱᱛᱮ ᱦᱮᱸ ᱞᱟᱹᱭ ᱵᱮᱱ᱾
ᱟᱸ ᱢᱮᱱᱮ ᱟᱹᱞᱤᱧ ᱛᱟᱦᱚᱞᱮ ᱟᱹᱵᱤᱱ ᱚᱱᱟ ᱫᱷᱟᱨᱮ ᱦᱚᱸᱜ-ᱚᱭ ᱦᱮᱸ ᱵᱟᱦᱟ ᱵᱚᱸᱜᱟ ᱠᱚ ᱦᱩᱭᱩᱜ ᱜᱮᱭᱟ ᱥᱮ ᱵᱟᱝ?
ᱦᱳᱭ ᱜᱚᱢᱠᱮ ᱦᱩᱭ ᱫᱚ ᱦᱩᱭᱩᱜ ᱜᱮᱭᱟ ᱢᱮᱱᱫᱚ ᱵᱟᱦᱟ ᱵᱚᱸᱜᱟ ᱠᱚᱫᱚ ᱱᱟᱦᱟᱸᱜ ᱚᱱᱠᱟ ᱫᱚ ᱯᱷᱟᱹᱜᱩᱱ ᱵᱚᱸᱜᱟ ᱞᱮ ᱦᱩᱭ ᱦᱚᱪᱚᱭᱟ᱾ ᱦᱮᱸᱥᱮ ᱩᱱ ᱚᱠᱛᱚᱜ ᱜᱮ ᱱᱟᱦᱟᱸᱜ ᱵᱤᱨ ᱨᱮᱜᱮ ᱱᱟᱦᱟᱸᱜ ᱥᱟᱱᱟᱢ ᱵᱚᱸᱜᱟ ᱵᱩᱨᱩ ᱥᱟᱞᱟᱜ ᱛᱮ ᱱᱟᱭᱠᱮ ᱦᱟᱲᱟᱢᱮ ᱵᱚᱸᱜᱟ ᱵᱩᱨᱩᱭ
ᱚᱱᱠᱟ ᱜᱮ ᱵᱤᱨᱯᱩᱨᱩ ᱵᱤᱨᱵᱩᱨ ᱨᱮᱱ ᱡᱟᱦᱟᱸ ᱛᱤᱱᱟᱹᱜ ᱵᱚᱸᱜᱟ ᱵᱩᱨᱩ ᱥᱟᱶᱛᱮ ᱡᱤᱵᱽ ᱡᱤᱭᱟᱹᱞᱤ ᱠᱚ ᱢᱮᱱᱟᱜ ᱟᱠᱟᱫ ᱠᱚ᱾ ᱩᱱᱠᱩ ᱠᱚᱦᱚᱸ ᱥᱟᱱᱟᱢ ᱮᱱᱮᱡ ᱥᱮᱨᱮᱧ ᱛᱮ ᱥᱮ ᱨᱩ ᱨᱟᱦᱟ ᱛᱮᱞᱮ ᱟᱸᱫᱳᱲ ᱠᱚᱣᱟ᱾
ᱟᱪᱪᱷᱟ᱾ ᱟᱹᱞᱤᱧ ᱱᱚᱣᱟ ᱫᱷᱟᱨᱮ ᱦᱚᱸ ᱵᱟᱦᱟ ᱵᱚᱸᱜᱟ ᱠᱚᱢᱟ ᱦᱩᱭᱩᱜ ᱜᱮ, ᱟᱹᱰᱤ ᱡᱚᱢᱚᱠ ᱧᱚᱜ ᱜᱮᱠᱚ ᱢᱟᱱᱟᱣ ᱜᱮᱭᱟ᱾ ᱟᱪᱪᱷᱟ ᱜᱚᱝᱠᱮ ᱟᱹᱵᱤᱱ ᱢᱟ ᱦᱚᱸᱜ-ᱱᱚᱝᱠᱟ ᱥᱚᱦᱚᱨ ᱵᱟᱡᱟᱨ ᱵᱤᱱ ᱧᱩᱨᱩᱜ ᱠᱟᱱᱟ ᱥᱮ ᱱᱚᱝᱠᱟ ᱵᱤ ᱵᱤᱨ ᱫᱤᱥᱚᱢ ᱵᱤᱨ ᱵᱩᱨᱩ ᱠᱚ ᱢᱮᱱᱟᱜ ᱜᱮ᱾
ᱦᱳᱭ ᱜᱚᱢᱠᱮ ᱢᱮᱱᱫᱚ ᱥᱟᱱᱟᱢ ᱥᱟᱱᱟᱢ ᱜᱮ ᱢᱮᱱᱟᱜ ᱟᱠᱟᱫ-ᱟ ᱟᱞᱮ ᱱᱚᱛᱮ ᱫᱚ᱾ ᱥᱚᱦᱚᱨ ᱵᱟᱡᱟᱨ ᱨᱮᱦᱚᱸ ᱢᱮᱱᱟᱜᱼᱟ ᱥᱩᱨ ᱨᱮᱜᱮ ᱵᱤᱨ᱾ ᱵᱩᱨᱩ ᱦᱚᱸ ᱵᱤᱨ ᱵᱩᱨᱩ ᱛᱟᱞᱟ ᱨᱮᱜᱮ ᱚᱲᱟᱜ ᱛᱟᱞᱮ, ᱱᱟᱥᱮᱱᱟᱜ ᱪᱟᱞᱟᱣ ᱞᱮᱱᱠᱷᱟᱱ ᱜᱮ ᱥᱚᱦᱚᱨ ᱵᱟᱡᱟᱨ ᱧᱟᱢᱚᱜᱼᱟ᱾
ᱚ᱾
ᱟᱫᱚ ᱡᱟ ᱜᱮ ᱟᱹᱰᱤ ᱟᱭᱢᱟ ᱜᱮᱞᱟᱝ ᱨᱚ ᱨᱚᱯᱚᱲᱱᱟ ᱟᱨᱚ ᱡᱩᱫᱤ ᱫᱚᱥᱟᱨᱟ ᱛᱮ ᱠᱚᱞ ᱨᱮᱱᱟᱜ ᱢᱮᱱᱟᱜ ᱠᱷᱟᱱ ᱫᱚ ᱱᱤᱭᱟᱹ ᱛᱮᱵᱤᱱ ᱠᱚᱞᱟ ᱦᱮᱸ᱾
ᱟᱪᱪᱷᱟ᱾
ᱦᱚᱸ ᱢᱟ ᱛᱟᱦᱚᱞᱮ ᱡᱚᱦᱟᱨ ᱜᱮ, ᱦᱳᱭ ᱦᱳᱭ᱾ ᱦᱳᱭ ᱦᱳᱭ ᱚᱱᱟᱜᱮᱞᱤᱧ ᱞᱟᱹᱭᱮᱫᱼᱟ ᱟᱨ ᱫᱚᱥᱨᱟ ᱛᱮ ᱠᱚᱞ ᱨᱮᱱᱟᱜ ᱢᱮᱱᱟᱜ ᱠᱷᱟᱱ ᱫᱚ ᱠᱚᱞ ᱵᱤᱱ᱾
ᱦᱮᱸ ᱦᱮᱸ ᱞᱤᱧ ᱮᱥᱮᱢᱮᱥ ᱛᱮᱢᱮᱟᱜ ᱨᱮ ᱫᱚᱥ ᱥᱚᱛ ᱛᱚ᱾